ᱦᱮᱞᱳ
ᱦᱮᱞᱳ
ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ ᱛᱟᱦᱚᱞᱮ ᱪᱮᱫ ᱠᱚᱵᱤᱱ ᱵᱟᱲᱟᱭ ᱫᱟ?
ᱚᱲᱟᱜ ᱠᱚᱠᱚ ᱠᱚᱨᱮᱜ ᱜᱮ ᱢᱮᱱᱟᱜ ᱞᱤᱧᱟᱹ ᱱᱤᱛᱚᱜ ᱫᱚ᱾
ᱚ ᱚ ᱚ ᱦᱳᱭ ᱛᱚ ᱠᱟᱹᱢᱤ ᱠᱚᱫᱚ ᱪᱮᱫ ᱵᱟᱝ, ᱚᱲᱟᱜ ᱠᱚᱨᱮ ᱜᱮ ᱦᱩᱸ ᱦᱩᱸ,
ᱵᱟᱲᱟᱭ ᱦᱩᱭᱩᱜ ᱠᱟᱱᱟ ᱚᱲᱟᱜ ᱠᱚᱨᱮ ᱜᱮ,
ᱦᱮᱸ ᱦᱮᱸ ᱫᱟᱠᱟ ᱠᱚ ᱡᱚᱢ ᱵᱟᱲᱟ ᱦᱩᱭᱮᱱᱟ?
ᱡᱚᱢ ᱵᱟᱲᱟ ᱫᱚ ᱦᱩᱭ ᱠᱟᱱᱟ ᱜᱮᱭᱟ᱾ ᱟᱵᱮᱱ ᱵᱮᱱ ᱡᱚᱢ ᱵᱟᱲᱟ ᱠᱮᱫᱟ ᱥᱮ ᱵᱟᱝ?
ᱦᱮᱸ ᱡᱚᱢ ᱵᱟᱲᱟ ᱦᱩᱭ ᱠᱟᱱᱟ ᱫᱟᱠᱟ ᱠᱚ ᱟᱹᱞᱤᱧ ᱦᱚᱸ ᱫᱟᱠᱟ ᱡᱚᱢ ᱠᱟᱛᱮ ᱜᱮᱞᱤᱧ ᱫᱩᱲᱩᱵ ᱠᱟᱱᱟ᱾
ᱦᱚᱸ
ᱦᱚ ᱛᱟᱦᱚᱞᱮ ᱦᱤᱛᱚᱜ ᱫᱚᱞᱟᱝ ᱜᱟᱞᱢᱟᱨᱟᱣᱟ, ᱦᱮᱸ ᱥᱟᱠᱨᱟᱛ ᱵᱟᱨᱮᱛᱮ ᱥᱟᱠᱨᱟᱛ ᱟᱯᱮ ᱥᱮᱫ ᱠᱚ ᱢᱟᱱᱟᱣ ᱜᱮᱭᱟ ᱥᱮ ᱵᱟᱝ?
ᱢᱟᱱᱟᱣ ᱜᱮᱭᱟ ᱠᱚ᱾
ᱡᱟᱦᱟᱸ ᱟᱵᱚᱣᱟᱜ ᱦᱟᱹᱛᱤ ᱞᱮᱠᱟᱱ ᱥᱟᱠᱨᱟᱛ, ᱦᱮᱸ ᱵᱚᱪᱷᱚᱨ ᱨᱮᱱᱟᱜ ᱢᱩᱪᱟᱹᱫ ᱨᱮ ᱦᱩᱭᱩᱜᱼᱟ᱾
ᱦᱳᱭ
ᱦᱳᱭ ᱦᱳᱭ ᱛᱟᱦᱚᱞᱮ ᱚᱱᱟ ᱪᱮᱫ ᱞᱮᱠᱟ ᱯᱮ ᱢᱟᱱᱟᱣᱟ ᱦᱟᱸᱜ ᱢᱟ ᱛᱟᱦᱞᱮ ᱟᱯᱮ ᱥᱮᱱᱟᱜ ᱞᱟᱹᱭ ᱛᱟᱵᱚᱱ ᱢᱮ ᱟᱞᱮ ᱥᱮᱱᱟᱜ ᱦᱚᱸ ᱦᱮᱸ ᱵᱟᱝᱼᱼ
ᱟᱞᱮ ᱟᱞᱮ ᱥᱮᱱᱟᱜ ᱢᱟᱼᱼ ᱚᱱᱟ ᱥᱚᱨᱦᱟᱭ ᱥᱟᱠᱨᱟᱛ ᱢᱟ ᱢᱤᱫ ᱥᱟᱶ ᱛᱮ ᱜᱮ ᱦᱩᱭᱩᱜ ᱛᱟᱞᱮᱼᱼ
ᱚ ᱟᱞᱮ ᱥᱮᱫ ᱫᱚ ᱵᱟᱝ ᱚᱱᱠᱟ ᱫᱚ ᱟᱞᱮ ᱥᱮᱫ ᱫᱚᱼᱼ ᱥᱟᱠᱨᱟᱛ ᱫᱚ ᱢᱩᱪᱟᱹᱫ ᱨᱮ ᱟᱞᱮ ᱥᱟᱠᱨᱟᱛ ᱟᱞᱟᱫᱟ ᱟᱨᱼᱼ ᱥᱚᱨᱦᱟᱭ ᱫᱚ ᱥᱚᱨᱦᱟᱭ ᱵᱚᱸᱜᱟ ᱨᱮ ᱜᱮ ᱦᱳᱭᱳᱜ ᱛᱟᱞᱮᱭᱟ
ᱟᱞᱮ ᱫᱚ ᱥᱚᱨᱦᱟᱭ ᱥᱚᱨᱦᱟᱭ ᱢᱩᱪᱟᱹᱫ ᱨᱮ ᱥᱟᱠᱨᱟᱛ
ᱚ ᱢᱟᱱᱮ ᱢᱤᱫ ᱥᱟᱶ ᱛᱮ ᱜᱮᱼᱼ
ᱦᱮᱸ ᱢᱤᱫ ᱥᱟᱶ ᱛᱮ ᱜᱮᱼᱼ
ᱦᱳᱭ ᱦᱳᱭ ᱦᱳᱭ ᱚ ᱚᱱᱠᱟ ᱵᱮᱯᱟᱨᱼᱼ ᱚ ᱡᱟᱞᱟ ᱛᱟᱦᱚᱞᱮᱼᱼ ᱪᱮᱫ ᱞᱮᱠᱟ ᱯᱮ ᱢᱟᱱᱟᱣ-ᱭᱟ ᱡᱮᱢᱚᱱ ᱢᱤᱫ ᱥᱟᱶ ᱛᱮ ᱢᱟᱱᱮ ᱮ ᱞᱟᱦᱟ ᱥᱚᱨᱦᱟᱭ ᱯᱮ ᱢᱟᱱᱟᱣᱟ ᱛᱟᱯᱚᱨᱮ ᱥᱟᱠᱨᱟᱛ ᱥᱮ ᱪᱮᱫ?
ᱦᱳᱭ ᱦᱳᱭ ᱞᱟᱦᱟ ᱨᱮ ᱥᱚᱨᱦᱟᱭ ᱚᱱᱮ ᱢᱚᱬᱮ ᱫᱤᱱ ᱥᱚᱨᱦᱟᱭᱚᱜ ᱠᱟᱱᱞᱮᱼᱼ
ᱚ ᱚ ᱚ
ᱢᱚᱬᱮ ᱫᱤᱱ ᱵᱟᱫ ᱨᱮ ᱢᱩᱪᱟᱹᱫ ᱨᱮ ᱢᱟ ᱥᱟᱠᱨᱟᱛᱼᱼ
ᱚ ᱚ ᱡᱟᱞᱟ ᱛᱟᱦᱚᱞᱮᱼᱼ ᱥᱟᱠᱨᱟᱛ ᱨᱮ ᱨᱮ ᱫᱚᱼᱼ ᱪᱮᱫ ᱥᱟᱠᱨᱟᱛ ᱫᱚ ᱟᱯᱮ ᱥᱮᱫ ᱫᱚ ᱪᱮᱫ ᱞᱮᱠᱟ ᱵᱷᱟᱵ ᱛᱮ ᱠᱚ ᱢᱟᱱᱟᱣ ᱜᱮᱭᱟ ᱢᱟᱱᱮ ᱮᱸ ᱯᱤᱴᱷᱟᱹ ᱠᱚ ᱤᱥᱤᱱ ᱠᱟᱛᱮᱫ ᱥᱮ ᱚᱱᱮ ᱚᱱᱟ ᱫᱚ ᱟᱞᱮ ᱥᱮᱫ ᱫᱚ ᱚᱱᱟ ᱫᱚ ᱠᱚ ᱢᱮᱛᱟᱜ ᱠᱟᱱᱟ ᱮᱸ ᱥᱟᱠᱨᱟᱛ ᱫᱚ ᱦᱩᱭᱩᱜ ᱠᱟᱱᱟ ᱦᱟᱹᱛᱤ ᱞᱮᱠᱟᱱ ᱥᱟᱠᱨᱟᱛ ᱡᱟᱦᱟᱸ ᱫᱚᱼᱼ ᱚᱱᱟ ᱫᱚ ᱢᱟᱱᱮ ᱜᱚᱡ ᱵᱟᱧᱪᱟᱣ ᱯᱚᱨᱚᱵᱽ ᱡᱟᱦᱟᱸ ᱫᱚ ᱠᱚ ᱢᱮᱛᱟᱜ ᱠᱟᱱᱟ᱾ ᱡᱮ ᱚᱱᱟ ᱫᱚ ᱵᱚᱪᱷᱚᱨ ᱨᱮ ᱢᱩᱪᱟᱹᱫ ᱨᱮᱛᱚ ᱦᱟᱸᱜ ᱵᱟᱧᱪᱟᱣ ᱛᱟᱦᱮᱸ ᱞᱮᱠᱷᱟ ᱚᱱᱟ ᱫᱚᱼᱼ ᱩᱱ ᱦᱤᱞᱳᱜ ᱟᱞᱮ ᱥᱮᱫ ᱫᱚ ᱢᱟᱱᱮ ᱡᱚᱢ ᱧᱩ ᱜᱮ ᱦᱩᱭᱩᱜᱼᱟ ᱮᱠᱟᱞ ᱠᱷᱟᱹᱞᱤ ᱡᱚᱢ ᱧᱩᱼᱼ ᱮᱸ ᱚᱱᱟ ᱠᱚ ᱜᱮ ᱦᱩᱭᱩᱜᱼᱟ ᱡᱚᱢ ᱧᱩ ᱠᱚ ᱜᱮ ᱚᱱᱟ ᱯᱤᱴᱷᱟᱹ ᱤᱥᱤᱱ ᱯᱤᱴᱷᱟᱹ ᱠᱟᱛᱮᱜ ᱡᱚᱢ ᱦᱮᱸᱼᱼ
ᱦᱮᱸ ᱟ ᱟᱞᱮ ᱥᱮᱫ ᱫᱚ ᱡᱟᱦᱟᱸ ᱚᱱᱟ ᱥᱟᱠᱨᱟᱛ ᱦᱩᱭᱩᱜ ᱛᱟᱞᱮ ᱚᱱᱠᱟᱼᱼ ᱧᱤᱫᱟᱹ ᱨᱮ ᱠᱚ ᱯᱤᱴᱷᱟᱹᱭᱟ ᱥᱩᱱᱩᱢ ᱯᱤᱴᱷᱟᱹ ᱠᱚᱼᱼ ᱫᱩᱞ ᱯᱤᱴᱷᱟᱹᱠᱩ ᱛᱟᱯᱚ ᱨᱮᱼᱼ ᱫᱚᱥᱟᱨ ᱦᱤᱞᱳᱜ ᱴᱟᱢᱟᱠ ᱠᱚ ᱛᱮ ᱠᱚ ᱩᱱᱤᱼᱼ ᱜᱚᱰᱮᱛ ᱛᱮ ᱨᱩ ᱟᱹᱪᱩᱨᱟ ᱛᱩᱢᱫᱟᱜ ᱴᱟᱢᱟᱠ ᱢᱚᱛᱳ ᱟᱫᱚ ᱤᱱᱟᱹ ᱨᱮ ᱜᱮ ᱠᱚ ᱵᱩᱡᱷᱟᱹᱣᱟ ᱡᱮ ᱵᱟᱝ ᱥᱟᱠᱨᱟᱛ ᱩᱰᱩᱜᱚᱜ ᱦᱩᱭᱩᱜᱼᱟ ᱛᱟᱯᱚᱨᱮ ᱚᱱᱟ ᱛᱩᱢᱫᱟᱜ ᱴᱟᱢᱟᱠ ᱠᱚᱼᱼ ᱨᱩ ᱵᱟᱲᱟ ᱠᱟᱛᱮᱫ ᱟᱫᱚ ᱡᱷᱚᱛᱚ ᱦᱚᱲ ᱠᱚ ᱵᱩᱡᱷᱟᱹᱣ ᱧᱟᱢᱟ ᱡᱮ, ᱥᱟᱨ ᱥᱟᱠᱨᱟᱛ ᱩᱰᱩᱠᱚᱜ ᱦᱩᱭᱩᱜᱼᱟ ᱟᱫᱚ ᱫᱟᱠᱟ ᱠᱚ ᱠᱚ ᱫᱟᱠᱟ ᱠᱚ ᱛᱟᱯᱚᱨᱮᱼᱼ ᱯᱤᱴᱷᱟᱹ ᱠᱚ ᱪᱮᱫ ᱪᱮᱫ? ᱡᱚᱢ ᱧᱩ ᱠᱚ ᱵᱮᱱᱟᱣ ᱠᱟᱫ-ᱟ ᱚᱱᱟ ᱠᱚ ᱢᱚᱴᱨᱟ ᱠᱟᱛᱮ ᱛᱟᱯᱚᱨᱮᱼᱼ ᱢᱤᱫ ᱥᱮᱱᱟᱜ ᱠᱩᱞᱤ ᱢᱩᱪᱟᱹᱫ ᱥᱮᱫ ᱨᱮ ᱞᱮ ᱡᱟᱣᱨᱟᱜᱼᱟ ᱟᱨ ᱡᱷᱚᱛᱚ ᱦᱚᱨ ᱡᱟᱣᱨᱟᱼᱼ ᱵᱟᱲᱟ ᱠᱟᱛᱮᱫ ᱚᱸᱰᱮ ᱠᱟᱹᱴᱤᱡ ᱯᱩᱻ ᱯᱩᱡᱟᱹ ᱠᱚ ᱦᱩᱭᱩᱜᱼᱟ ᱟᱫᱚ ᱯᱩᱻ ᱯᱩᱡᱟᱹ ᱠᱚ ᱦᱩᱭ ᱵᱟᱲᱟ ᱠᱟᱛᱮᱫᱼᱼ ᱥᱮᱸᱫᱽᱨᱟ ᱞᱮ ᱪᱟᱪᱟ ᱪᱟᱞᱟᱜᱼᱟ
ᱚ ᱚ ᱚ ᱚ ᱟᱞᱮ ᱥᱮᱫ ᱫᱚ ᱚᱱᱠᱟ ᱫᱚ ᱵᱟᱝ ᱟᱞᱮ ᱥᱮᱫ ᱫᱚ ᱦᱟᱸᱜᱼᱼ ᱥᱟᱠᱨᱟᱛ ᱨᱮ ᱫᱚᱼᱼ ᱯᱳᱭᱞᱩ ᱫᱤᱱ ᱦᱤᱞᱳᱜ ᱫᱚ ᱥᱟᱠᱨᱟᱛ ᱫᱚ ᱡᱮᱫᱤᱱ ᱦᱤᱞᱳᱜ ᱚᱱᱟ ᱦᱤᱞᱳᱜ ᱫᱚ ᱰᱩᱵ ᱨᱟᱠᱟᱵ ᱟᱞᱮ ᱟᱞᱮ ᱥᱮᱫ ᱫᱚ᱾ ᱦᱟᱸ ᱮ ᱠᱩᱢᱵᱟᱹ ᱞᱮ ᱵᱮᱱᱟᱣᱟ ᱡᱟᱦᱟᱸ ᱫᱚ ᱟᱹᱭᱩᱵ ᱵᱮᱲᱟ ᱵᱷᱳᱨ ᱵᱷᱳᱨ ᱛᱮᱞᱮ ᱛᱩᱯᱩᱱᱟ ᱛᱩᱯᱩ ᱵᱟᱲᱟ ᱠᱟᱛᱮᱫ ᱯᱤᱴᱷᱟᱹ ᱠᱚ ᱡᱚᱢ ᱵᱟᱲᱟ ᱦᱩᱭᱩᱜᱼᱟ, ᱡᱚᱢ ᱵᱟᱲᱟ ᱠᱟᱛᱮᱜ ᱛᱟᱨᱯᱚᱨᱮ ᱥᱮᱫᱤᱱ ᱦᱤᱞᱳᱜ ᱫᱚ ᱢᱟᱱᱮ ᱵᱷᱳᱨ ᱛᱮ ᱛᱩᱯᱩᱱ ᱦᱩᱭᱩᱜᱼᱟ ᱛᱚ ᱡᱚᱢ ᱵᱟᱲᱟ ᱠᱟᱛᱮᱜ ᱟᱫᱚ ᱮᱻ ᱥᱮ ᱮ ᱴᱟᱢᱟᱠ ᱴᱩᱢᱟᱠ ᱠᱟᱛᱮᱜ ᱨᱟᱹᱥᱠᱟᱹᱭ ᱦᱩᱭᱩᱜ ᱜᱮᱭᱟ ᱨᱟᱹᱥᱠᱟᱹ ᱨᱟᱹᱥᱠᱟᱹᱭ ᱦᱩᱭᱩᱜᱼᱟ ᱚᱱᱟ ᱫᱚ ᱮᱱᱮᱡ ᱦᱩᱭᱩᱜᱼᱟ, ᱟᱞᱮ ᱥᱮᱫ ᱫᱚ ᱮᱱᱮᱡ ᱟᱞᱮ ᱡᱷᱚᱛᱚ ᱦᱚᱲ᱾ ᱡᱟᱨ ᱡᱮᱢᱚᱱ ᱩᱰᱩᱜ ᱫᱟᱠᱟ ᱡᱚᱢ ᱵᱟᱲᱟ ᱠᱟᱛᱮᱜ, ᱛᱚᱵᱮ ᱥᱮᱫᱤᱱ ᱦᱤᱞᱳᱜ ᱫᱚ ᱦᱟᱸᱜ ᱟᱞᱮ ᱫᱚ ᱫᱟᱠᱟ ᱫᱚ ᱵᱟᱞᱮ ᱪᱚᱸᱫᱟᱭ ᱜᱮᱭᱟ ᱫᱟᱠᱟ ᱫᱚ ᱥᱮᱭ ᱟᱭᱩ ᱟᱭᱩᱵ ᱥᱩᱢᱚᱭ ᱢᱟᱱᱮ ᱳᱭ ᱮᱸ ᱛᱤᱠᱤᱱ ᱥᱮᱫ ᱞᱮ ᱪᱚᱸᱫᱟᱭᱟ ᱵᱟᱠᱤ ᱥᱚᱢᱚᱭ ᱫᱚ ᱠᱷᱟᱹᱡᱟᱹᱲᱤ ᱥᱟᱶᱛᱮ ᱛᱟᱵᱮᱱ ᱯᱤᱴᱷᱟᱹ ᱠᱚ ᱡᱚᱢ ᱢᱤᱫ ᱵᱮᱲᱟ ᱫᱚᱞᱮ ᱛᱟᱦᱮᱱᱟ ᱦᱮᱸ ᱥᱮᱨᱮᱧ ᱠᱚ ᱦᱩᱭᱩᱜᱼᱟ᱾ ᱤᱱᱟᱹ ᱠᱚᱜᱮ ᱟᱯᱮ ᱟᱯᱮ ᱥᱮᱫ ᱫᱚ ᱱᱚᱜᱼᱚᱭ ᱟᱯᱮ ᱥᱮᱫ ᱫᱚ ᱟᱹᱰᱤ ᱜᱮ ᱟᱞᱟᱫᱟ ᱪᱮᱫᱟᱜ ᱥᱮ ᱯᱩᱡᱟᱹ ᱠᱚ ᱦᱩᱭᱩᱜᱼᱟ, ᱟᱞᱮᱥᱮᱫ ᱫᱚ ᱚᱱᱮ ᱦᱤᱡᱩᱜ ᱟᱠᱚ ᱟᱞᱮ ᱥᱮᱫ ᱫᱚ ᱚᱱᱮ ᱵᱩᱲᱦᱤ ᱵᱩᱲᱦᱤ ᱠᱚ ᱥᱮᱫᱤᱱ ᱦᱤᱞᱳ ᱫᱚ ᱦᱟᱺᱰᱤ ᱠᱚᱫᱚ ᱪᱚᱰᱚᱨ ᱦᱩᱭᱩᱜ ᱜᱮᱭᱟ ᱛᱚ ᱚᱲᱟᱜ, ᱚᱲᱟᱜ ᱚᱲᱟᱜ ᱛᱚ ᱚᱱᱟ ᱦᱟᱺᱰᱤ ᱧᱩ ᱠᱚ ᱠᱚ ᱦᱤᱡᱩᱜᱼᱟ ᱩᱱᱠᱩ ᱠᱚ ᱦᱟᱸᱜ ᱯᱤᱴᱷᱟᱹ ᱥᱟᱶᱛᱮ ᱞᱮᱴᱚ ᱠᱚ ᱮᱢ ᱵᱟᱲᱟ ᱦᱩᱭᱩᱜ ᱜᱮᱭᱟ, ᱚᱱᱠᱟ ᱠᱟᱛᱮᱫ ᱜᱮ ᱯᱤᱴᱷᱟᱹ ᱫᱚ ᱢᱟᱱᱮ ᱦᱟᱱᱤᱭᱟᱜ ᱱᱩᱭᱟᱜ ᱡᱚᱢ ᱫᱚ ᱦᱩᱭᱩᱜᱼᱟ ᱾ᱱᱩᱭᱟᱜ ᱚᱲᱟᱜ ᱨᱮᱱᱟᱜ ᱱᱩᱭ ᱱᱩᱭᱟᱜ ᱚᱲᱟᱜ ᱚᱱᱠᱟᱜᱮ ᱡᱚᱢ ᱵᱟᱲᱟ ᱦᱩᱭᱩᱜᱼᱟ᱾ ᱵᱟᱠᱷᱟᱱ ᱫᱚ ᱚᱱᱠᱟ ᱟᱯᱮ ᱞᱮᱠᱟ ᱫᱚ ᱦᱮᱸ ᱚᱱᱠᱟ ᱢᱤᱫ ᱴᱷᱮᱱ ᱫᱚ ᱯᱩᱡᱟᱹ ᱫᱚ ᱵᱟᱝ ᱦᱩᱭᱩᱜᱼᱟ ᱟᱞᱮ ᱥᱮᱫ ᱫᱚ᱾ ᱟᱨ ᱠᱩᱢᱵᱟᱹ ᱫᱚ ᱟᱯᱮ ᱥᱮᱫ ᱠᱩᱢᱵᱟᱹ ᱯᱮ ᱡᱩᱞ ᱜᱮᱭᱟ ᱥᱮ ᱵᱟᱝ?
ᱠᱩᱢᱵᱟᱹ ᱫᱚ ᱵᱟᱝ᱾
ᱚ
ᱟᱨ ᱤᱭᱟᱹ ᱟᱯᱮ ᱥᱮᱫ ᱫᱚ ᱤᱭᱟᱹ ᱚᱱᱟ ᱵᱚᱡᱷᱟ ᱠᱚ ᱛᱩᱧ ᱜᱮᱭᱟ ᱥᱮ ᱵᱟᱝ ᱵᱚᱡᱷᱟ?
ᱦᱮᱸ ᱵᱚᱡᱷᱟ ᱛᱩᱧ ᱫᱚ ᱟᱞᱮ ᱫᱚ ᱟᱞᱮ ᱥᱮᱫ ᱫᱚ ᱚᱱᱟ ᱫᱚ ᱤᱭᱟᱹ ᱠᱚ ᱢᱮᱛᱟᱜ ᱠᱟᱱᱟ ᱚᱱᱟ ᱫᱚ ᱦᱩᱸ ᱚᱱᱟ ᱫᱚ ᱥᱟᱠᱨᱟᱛ ᱫᱚ ᱢᱩᱪᱟᱹᱫ ᱨᱮ ᱦᱩᱭᱩᱜ-ᱟ ᱛᱚ ᱥᱮᱨᱢᱟ ᱨᱮᱱᱟᱜ ᱢᱩᱪᱟᱹᱫ ᱨᱮ ᱛᱟᱯᱚᱨᱮ ᱚᱱᱟ ᱯᱳᱭᱞᱳ ᱛᱟᱯᱚᱨᱮ ᱚᱱᱟ ᱯᱚᱨᱮ ᱫᱚ ᱟᱠᱷᱟᱱ ᱯᱟᱲᱟᱜ-ᱟ ᱛᱚ᱾ ᱯᱳᱭᱞᱳ ᱢᱟᱱᱮ ᱡᱟᱱᱩᱣᱟᱨᱤ ᱡᱟᱦᱟᱸ ᱫᱚ ᱦᱩᱭᱩᱜ ᱠᱟᱱᱟ ᱩᱱ ᱦᱤᱞᱳᱜ ᱫᱚ ᱯᱳᱭᱞᱳ ᱪᱟᱸᱫᱳ ᱨᱮᱱᱟᱜ ᱯᱳᱭᱞᱳ ᱮᱠ ᱮᱠ ᱛᱟᱹᱨᱤᱠᱷ ᱦᱤᱞᱳᱜ ᱫᱚ ᱟᱞᱮ ᱥᱮᱫ ᱫᱚ ᱚᱱᱟ ᱫᱚ ᱟᱠᱷᱟᱱ ᱡᱟᱛᱛᱟ ᱠᱚ ᱢᱮᱛᱟᱜᱼᱟ᱾ ᱩᱱ ᱦᱤᱞᱳᱜ ᱡᱟᱛᱛᱟ ᱠᱚ ᱪᱟᱞᱟᱜᱼᱟ, ᱩᱱ ᱥᱚᱢᱚᱭ ᱥᱮᱸᱫᱽᱨᱟ ᱥᱟᱶᱛᱮ ᱟ ᱵᱚᱡᱷᱟ ᱛᱩᱧ
ᱦᱳᱭ ᱦᱮᱸ
ᱚᱱᱟ ᱠᱚ ᱦᱩᱭᱩᱜᱼᱟ ᱟᱞᱮ ᱥᱮᱫ ᱫᱚ, ᱢᱟᱱᱮ ᱟᱹᱛᱳ ᱟᱹᱛᱳ ᱦᱚᱸ ᱦᱩᱭᱩᱜ ᱨᱮᱦᱚᱸ ᱟᱨ ᱠᱚᱢᱯᱤᱴᱤᱥᱮᱱ ᱦᱚᱸ ᱦᱩᱭᱩᱜ ᱜᱮᱭᱟ ᱱᱟᱜ ᱟ᱾ ᱡᱟᱦᱟᱸ ᱠᱚᱨᱮ ᱦᱮᱱᱟᱜ-ᱟ ᱟᱛᱳ ᱟᱛᱳ ᱠᱚᱫᱚ ᱚᱸ ᱛᱟᱦᱞᱮ ᱵᱚᱡᱷᱟ ᱛᱩᱧ ᱨᱮᱫᱚ
ᱵᱟᱝ ᱦᱚ ᱦᱚ ᱦᱩᱭᱩᱜ ᱜᱮᱭᱟ
ᱚ ᱚ ᱥᱮᱸᱫᱽᱨᱟ ᱠᱚᱫᱚ ᱯᱮ ᱪᱟᱞᱟᱜᱼᱟ ᱦᱮᱸ ᱥᱮ?
ᱦᱳᱭ ᱟᱫᱚ ᱥᱮᱸ ᱥᱮᱸᱫᱽᱨᱟ ᱠᱷᱚᱱ ᱦᱮᱡ ᱵᱟᱲᱟ ᱠᱟᱛᱮᱫ ᱜᱮ ᱚᱱᱟ ᱵᱚᱡᱷᱟ ᱴᱟᱜ ᱛᱩᱧ ᱦᱩᱭ
ᱚ ᱚ ᱚᱻ ᱦᱮᱸ ᱦᱮᱸ ᱚᱱᱟ ᱦᱚᱸ ᱚᱱᱟ ᱦᱚᱸ ᱴᱷᱤᱠ ᱜᱮᱭᱟ ᱟᱞᱮ ᱥᱮᱫ ᱦᱚᱸ ᱚᱱᱠᱟ ᱦᱚᱸᱠᱚ ᱠᱚᱨᱟᱣ ᱜᱮᱭᱟ ᱛᱚ᱾ ᱪᱮᱫᱟᱜ ᱥᱮᱸ ᱥᱮᱸᱫᱽᱨᱟ ᱫᱚ ᱦᱟᱸᱜ ᱫᱤᱱᱟᱹᱢᱟᱱ ᱟᱨ ᱵᱚᱡᱷᱟ ᱛᱩᱧ ᱡᱚᱦᱚᱜ ᱛᱟᱨᱟᱥᱤᱧ ᱛᱟᱨᱟᱥᱤᱧ ᱦᱩᱭᱩᱜ ᱜᱮᱭᱟ ᱦᱮᱸ ᱵᱟᱝ ᱟᱭᱩᱵ ᱟᱹᱭᱩᱵ ᱴᱟᱭᱤᱯ ᱧᱚᱜ ᱦᱮᱸ ᱚᱱᱟ ᱦᱚᱸ ᱤᱭᱟᱹ ᱜᱮ ᱟᱠᱷᱟᱱ ᱡᱟᱛᱛᱟ ᱟᱞᱮ ᱥᱮᱫ ᱫᱚ ᱡᱟᱛᱛᱟ ᱚᱱᱟ ᱩᱱ ᱦᱤᱞᱳᱜ ᱫᱚ ᱥᱮᱸᱫᱽᱨᱟ ᱪᱟᱞᱟᱣ ᱞᱮᱠᱷᱟᱱ ᱡᱩᱫᱤ ᱡᱟᱦᱟᱸᱭᱮ ᱮᱸ ᱛᱩᱧ ᱵᱟᱡᱟᱣ ᱫᱟᱲᱮᱭᱟᱭᱟ ᱥᱮ ᱴᱷᱩᱠᱟᱹᱣ ᱜᱚᱡ ᱫᱟᱲᱮᱭᱟ ᱩᱱᱤ ᱫᱚ ᱢᱚᱱᱮ ᱦᱩᱭᱩᱜᱼᱟ ᱡᱮ ᱡᱟᱛᱛᱟ ᱥᱮᱫᱤᱱ ᱦᱤᱞᱳ ᱫᱚ ᱢᱟᱱᱮ ᱛᱮᱦᱮ ᱯᱳᱭᱞᱳ ᱨᱮᱱᱟᱜ ᱥᱮᱨᱢᱟ ᱮᱸ ᱵᱚᱪᱷᱚᱨ ᱨᱮᱱᱟᱜ ᱯᱳᱭᱞᱳ ᱨᱮ ᱡᱩᱫᱤ ᱟᱢᱮᱢ ᱢᱟᱱᱮᱢ ᱠᱟᱹᱢᱤ ᱫᱟᱲᱮᱭᱟᱜᱼᱟ ᱵᱟᱢ ᱥᱚᱯᱷᱚᱞ ᱫᱟᱲᱮᱭᱟᱜᱼᱟᱢ ᱛᱟᱦᱚᱞᱮ ᱟᱢ ᱤᱧ ᱦᱚᱸ ᱫᱟᱲᱮᱭᱟᱜᱼᱟ ᱚᱱᱟᱞᱮ ᱚᱱᱟ ᱠᱚ ᱢᱚᱱᱮᱭᱟ ᱟᱞᱮ ᱥᱮᱫ ᱫᱚ᱾ ᱩᱱᱦᱤᱞᱳᱜ ᱡᱩᱫᱤ ᱞᱚᱥ ᱞᱚᱥ ᱟᱫᱚᱢ ᱞᱟᱹᱭᱟ ᱛᱟᱦᱚᱞᱮ ᱟᱫᱚ ᱤᱧ ᱫᱚ ᱡᱟᱹᱱᱤᱡ ᱯᱚᱨᱮ ᱛᱮᱫᱚ ᱵᱟᱹᱧ ᱵᱟᱹᱧ ᱜᱚᱡ ᱫᱟᱲᱮᱭᱟ ᱠᱚᱣᱟ ᱾
ᱚ ᱾
ᱳ ᱚᱱᱟ ᱫᱤᱱ ᱦᱤᱞᱳᱜ ᱫᱚ ᱚᱱᱟᱛᱮ ᱟᱞᱮ ᱥᱮᱫ ᱫᱚ ᱟᱠᱷᱟᱱ ᱡᱟᱛᱛᱟ ᱠᱚ ᱢᱮᱛᱟᱜ ᱜᱮᱭᱟ ᱾
ᱟᱠᱷᱟᱱ ᱡᱟᱛᱛᱟ ᱛᱟᱦᱞᱮ ᱟᱯᱮᱭᱟᱜ ᱡᱟᱦᱟᱸ ᱥᱚᱨᱦᱟᱭ ᱠᱚ ᱢᱮᱱᱟᱜ ᱛᱟᱯᱮ ᱛᱚ ᱥᱚᱨᱦᱟᱭ ᱠᱚᱨᱮᱱᱟᱜ ᱥᱟᱠᱨᱟᱛ ᱟᱨ ᱵᱚᱡᱷᱟ ᱛᱩᱧ ᱠᱚᱢᱟ ᱟᱯᱮ ᱥᱮᱱᱟᱜ ᱟᱞᱮ ᱥᱮᱱᱟᱜ ᱢᱟ ᱠᱟᱹᱴᱤᱡ ᱤᱭᱟᱹ ᱢᱮ ᱵᱷᱮᱜᱟᱨ ᱧᱚᱜ ᱜᱮᱛᱟ ᱵᱚᱱ ᱾
ᱦᱮᱸ ᱦᱮᱸ ᱦᱮᱸ ᱵᱷᱮᱜᱟᱨ ᱫᱚ ᱵᱷᱮᱜᱟᱨ ᱜᱮ ᱡᱮᱢᱚᱱ ᱟᱯᱮ ᱫᱚᱯᱮ ᱞᱟᱹᱭ ᱟᱢᱮᱢ ᱞᱟᱹᱭ ᱦᱚᱪᱚ ᱠᱮᱫᱟ ᱡᱮ ᱮᱸᱜ ᱤᱭᱟᱹ ᱫᱚ ᱥᱟᱠᱨᱟᱛ ᱫᱚ ᱥᱟᱠᱨᱟᱛ ᱥᱟᱶ ᱛᱮᱜᱮ ᱩᱸ ᱱᱚᱣᱟ ᱥᱚᱨᱦᱟᱭ ᱫᱚ ᱦᱩᱭᱩᱜᱼᱟ, ᱟᱞᱮ ᱥᱮᱫ ᱫᱚ ᱚᱱᱠᱟ ᱫᱚ ᱵᱟᱝ ᱟᱞᱮ ᱥᱮᱫ ᱫᱚ ᱥᱚᱨᱦᱟᱭ ᱫᱚ ᱥᱚᱨᱦᱟᱭ ᱪᱟᱸᱫᱳ ᱦᱳᱭᱳᱜᱼᱟ ᱾ ᱥᱟᱠᱨᱟᱛ ᱫᱚ ᱢᱩᱪᱟᱹᱫ ᱢᱩᱪᱟᱹᱫ ᱨᱮᱱᱟᱜ ᱦᱮᱸ ᱾
ᱦᱩᱸ ᱾
ᱢᱩᱪᱟᱹᱫ ᱪᱟᱸᱫᱳ ᱨᱮ ᱾ ᱚᱱᱟ ᱫᱚ ᱚᱱᱟ ᱫᱚᱞᱮ ᱢᱟᱱᱟᱣ ᱟᱹᱜᱩ ᱠᱟᱫᱟ ᱟᱨ ᱟᱞᱮ ᱥᱮᱫ ᱫᱚ ᱚᱱᱠᱟ ᱜᱮᱠᱚ ᱢᱟᱱᱟᱣ ᱜᱮᱭᱟ ᱾ ᱦᱮᱸ ᱟᱨ ᱢᱤᱫ ᱥᱟᱶ ᱛᱮ ᱫᱚ ᱵᱟᱝ ᱟᱞᱮ ᱟᱯᱮ ᱫᱚ ᱞᱟᱹᱭᱫᱟᱢ ᱚᱱᱟ ᱫᱚ ᱢᱚᱬᱮ ᱫᱤᱱ ᱯᱮ ᱢᱟᱱᱟᱣ ᱜᱮᱭᱟ, ᱟᱞᱮ ᱫᱚ ᱟᱞᱮ ᱥᱮᱫ ᱫᱚ ᱚᱱᱠᱟ ᱫᱚ ᱢᱚᱬᱮ ᱫᱤᱱ ᱫᱚ ᱵᱟᱝ ᱯᱮ ᱫᱤᱱ ᱜᱮ ᱾ ᱯᱮ ᱫᱤᱱ ᱜᱮ ᱟᱫᱚ ᱡᱫᱤ ᱟᱫᱚ ᱚᱠᱟ ᱞᱮᱠᱟ ᱯᱮ ᱦᱤᱥᱟᱹᱵᱮᱫ ᱛᱟᱯᱮᱭᱟ ᱟᱞᱮ ᱟᱯᱮ ᱥᱮᱫ ᱫᱚ? ᱟᱞᱮᱥᱮᱫ ᱫᱚ ᱥᱚᱨᱦᱟᱭ ᱫᱚ ᱚᱱᱟ ᱯᱮ ᱫᱤᱱ ᱠᱷᱩᱱᱴᱟᱹᱣ ᱦ ᱦᱩᱭᱩᱜ-ᱟ ᱯᱳᱭᱞᱳ ᱫᱤᱱ ᱦᱤᱞᱳᱜ ᱫᱚ ᱦᱟᱸᱜ ᱮᱸ ᱜᱚᱰᱟ ᱨᱮ ᱞᱮ ᱠᱷᱩᱱᱴᱟᱹᱜ-ᱟ, ᱫᱤᱛᱤᱭᱚ ᱫᱤᱱ ᱦᱩᱞᱳᱜ ᱫᱚ ᱟᱛᱳ ᱨᱮ ᱵᱟᱨ ᱫᱤᱱ ᱵᱟᱨ ᱫᱤᱱ ᱯᱮᱫᱤᱱ ᱞᱤᱧ ᱞᱟᱹᱭᱫᱟ ᱵᱟᱨ ᱫᱤᱱ ᱾ ᱵᱟᱨ ᱫᱤᱱ ᱦᱩᱭᱩᱜ ᱛᱟᱞᱮᱭᱟ ᱯᱩᱭᱞᱳ ᱫᱤᱱ ᱦᱤᱞᱳ ᱫᱚ ᱟᱛᱳ ᱨᱮ ᱤᱭᱟᱹ ᱜᱚᱰᱟ ᱨᱮ᱾ ᱢᱟᱱᱮ ᱟᱨ ᱫᱤᱛᱤᱭᱚ ᱫᱤᱱ ᱦᱤᱞᱳ ᱫᱚ ᱟᱛᱳ ᱠᱚᱨᱮ ᱦᱚ ᱞᱮ ᱠᱷᱩᱱᱴᱟᱹᱜ ᱜᱮᱭᱟ ᱚᱱᱟ ᱫᱚ ᱚᱠᱚᱭ ᱦᱚᱸ ᱚᱱᱠᱟ ᱞᱮᱠᱟ ᱠᱚ ᱠᱚᱨᱟᱣ ᱜᱮᱭᱟ ᱦᱮᱸ ᱵᱟᱝ?
ᱦᱳᱭ ᱦᱳᱭ ᱦᱳᱭ᱾
ᱟᱞᱮ ᱥᱮᱫ ᱫᱚ ᱟᱨᱚ ᱠᱚᱢᱯᱤᱴᱤᱥᱮᱱ ᱠᱚᱦᱚᱸ ᱛᱟᱦᱮᱱ ᱠᱟᱱᱟ ᱵᱷᱟᱹᱜᱤ ᱨᱚᱜ ᱦᱚᱪᱚ ᱨᱮᱱᱟᱜ ᱾ ᱡᱟᱦᱟᱸᱭ ᱵᱷᱟᱜᱤ ᱨᱚᱜ ᱦᱚᱪᱚ ᱫᱟᱲᱮᱭᱟᱭ ᱦᱮᱸ ᱚᱱᱟ ᱡᱟᱦᱟᱸ ᱦᱟᱨᱛᱟ ᱟᱛᱮᱜ ᱦᱩᱸ᱾ ᱥᱟᱶᱛᱮ ᱱᱚᱣᱟ ᱨᱩ ᱦᱮᱸ ᱾ ᱥᱟᱶᱛᱮ ᱢᱤᱫ ᱧᱤᱫᱟᱹ ᱟᱞᱮ ᱥᱮᱫ ᱫᱚ ᱯᱟᱛᱟ ᱮᱱᱮᱡ ᱛᱟᱦᱮᱱᱟ ᱾
ᱦᱩᱸ ᱾
ᱯᱟᱛᱟ ᱮᱱᱮᱡ-ᱟ ᱦᱩᱸ, ᱛᱚ ᱚᱱᱟᱨᱮ ᱡᱟᱦᱟᱸᱭ ᱵᱷᱟᱜᱮ ᱮᱱᱮᱡ ᱫᱟᱲᱮᱜ-ᱟᱭ ᱥᱮ ᱥᱮᱨᱮᱧ ᱫᱟᱲᱮᱜ-ᱟᱭ ᱥᱟᱶᱛᱮ ᱵᱷᱟᱜᱤ ᱴ ᱴᱟᱢᱟᱠ ᱛᱩᱢᱫᱟᱜ ᱮᱸ ᱥᱟᱶ ᱮᱱᱮᱡ ᱮᱸ ᱨᱩ ᱨᱮᱱᱟᱜ ᱢᱟᱱᱮ ᱤᱭᱟᱹ ᱴᱟᱜ ᱰᱤᱡᱟᱭᱤᱱ ᱡᱟᱭ ᱨᱩ ᱴᱟᱜ ᱵᱷᱟᱜᱮ ᱪᱮᱦᱨᱟ ᱨᱩ ᱠᱟᱛᱮ ᱮ ᱮᱱᱮᱡ ᱮᱱᱮᱡ ᱛᱮᱭ ᱨᱩ ᱫᱟᱲᱮᱭᱟᱜ-ᱟ ᱵᱷᱟᱜᱮ ᱧᱮᱞᱚᱜ-ᱟ ᱡᱟᱦᱟᱸ᱾ ᱚᱱᱠᱟᱱᱟᱜ ᱫᱚ ᱤᱭᱟᱹ ᱠᱚᱞᱮ ᱮᱢᱟ ᱠᱚᱣᱟ ᱥᱤᱨᱯᱟᱹ ᱠᱚ ᱦᱮᱸ ᱵᱟᱝ ᱫᱷᱩᱛᱤ, ᱥᱟᱶᱛᱮ ᱜᱮᱸᱫᱟᱜ ᱠᱩᱲᱤ ᱜᱤᱫᱽᱨᱟᱹ ᱠᱚ ᱫᱚ ᱦᱮᱸ ᱵᱟᱝ ᱾
ᱦᱮᱸ᱾
ᱦᱳᱭ ᱦᱳᱭ ᱚᱸ ᱛᱟᱦᱞᱮ ᱟᱯᱮ ᱥᱮᱫ ᱫᱚ ᱥᱟᱠᱨᱟᱛ ᱫᱚ ᱚᱱᱮ ᱚᱱᱠᱟ ᱠᱚ ᱢᱟᱱᱟᱣ
ᱩᱸᱜ ᱦᱳᱭ᱾
ᱚᱱᱟ ᱦᱚᱸ ᱵᱷᱟᱜᱮ ᱜᱮ ᱟᱫᱚ ᱚᱱᱟ ᱫᱚ ᱟᱵᱚ ᱫᱚ ᱚᱱᱠᱟ ᱜᱮ ᱟᱵᱚ ᱫᱚ ᱦᱟᱸᱰᱮ ᱱᱟᱰᱮ ᱫᱚ ᱟᱹᱰᱤ ᱡᱟᱭᱜᱟ ᱨᱮ ᱢᱤᱫ ᱫᱚ ᱵᱟᱝ ᱦᱩᱭᱩᱜ-ᱟ, ᱫᱮᱥ ᱫᱤᱥᱚᱢ ᱦᱟᱱᱟ ᱱᱟᱣᱟ ᱮᱸ ᱚᱱᱟ ᱫᱚ ᱚᱱᱠᱟ ᱦᱩᱭᱩᱜ ᱜᱮᱭᱟ, ᱟᱞᱮᱥᱮᱫ ᱜᱮ ᱦᱟᱸᱜ ᱟᱨ ᱪᱮᱫ ᱢᱤᱫ ᱨᱚᱠᱚᱢ ᱠᱚ ᱤᱭᱟᱹᱭᱟ ᱟᱯᱮ ᱥᱮᱫ ᱢᱤᱫ ᱨᱚᱠᱚᱢ ᱚᱱᱟ ᱫᱚ ᱦᱩᱭᱩᱜ ᱜᱮᱭᱟ ᱛᱚᱵᱮ ᱡᱮ ᱟᱯᱮᱭᱟᱜ ᱵᱟᱹᱲᱤᱡ-ᱟ ᱥᱮ ᱟᱞᱮᱭᱟᱜ ᱵᱟᱹᱲᱤᱡ-ᱟ ᱚᱱᱟ ᱫᱚ ᱵᱟᱝ ᱾ ᱡᱟ ᱡᱟᱛ ᱥᱚᱢᱚᱭ ᱛᱮ ᱡᱟᱦᱟᱸ ᱞᱮᱠᱟ ᱮᱸ ᱦᱮᱡ ᱦᱮᱡ ᱟᱹᱜᱩ ᱟᱠᱟᱱᱟ ᱚᱱᱟ ᱜᱮ ᱵᱷᱟᱜᱤ ᱾
ᱦᱳᱭ ᱩᱸ᱾
ᱚᱸ ᱟᱨ ᱛᱟᱦᱚᱞᱮ ᱥᱟᱠᱨᱟᱛ ᱨᱮ ᱫᱚ ᱱᱟᱣᱟ ᱡᱟᱢᱟ ᱠᱚ ᱯᱮᱱ ᱠᱚ ᱯᱮ ᱦᱟᱛᱟᱣ ᱜᱮᱭᱟ ᱥᱮ ᱵᱟᱝ ᱡᱟᱢᱟ ᱯᱮᱱ ᱥᱟᱶᱛᱮ? ᱮᱸᱢ ᱡᱮᱢᱚᱱ ᱜᱚᱜᱚ ᱦᱚᱲ ᱠᱚ ᱫᱚ ᱥᱟᱹᱲᱤ ᱠᱚ ᱦᱮᱸ᱾
ᱦᱟᱛᱟᱣ ᱜᱮᱭᱟ ᱠᱚ ᱱᱟᱣᱟ ᱱᱟᱣᱟ ᱱᱟᱣᱟ ᱱᱟᱣᱟ ᱱᱟᱣᱟ ᱠᱤᱪᱨᱤᱡᱸ
ᱦᱳᱭ ᱦᱳᱭ ᱦᱳᱭ᱾
ᱚᱱᱟ ᱠᱚᱢᱟ ᱦᱟᱛᱟᱣ ᱢᱟ ᱡᱟᱹᱨᱩᱲᱮ ᱚᱱᱟ ᱫᱚ᱾ ᱵᱚᱪᱷᱚᱨ ᱨᱮ ᱢᱤᱫ ᱫᱷᱟᱣ ᱦᱩᱭᱩᱜ ᱠᱟᱱ ᱛᱟᱵᱚᱱᱟ ᱛᱚ᱾
ᱦᱮᱸ ᱦᱮᱸ ᱮᱠᱫᱚᱢ ᱚᱱᱟ ᱫᱚ᱾ ᱱᱟᱣᱟ ᱥᱮᱨᱢᱟ ᱵᱚᱞᱚᱭᱮᱱᱟ ᱟᱫᱚ ᱚᱱᱟᱨᱮ ᱱᱟᱣᱟ ᱡᱟᱢᱟ ᱯᱮᱱᱴ ᱠᱚ ᱦᱚᱨᱚᱜᱟ-ᱟ ᱪᱮᱫᱟᱜ ᱥᱮ ᱦᱟᱸᱜ ᱯᱩᱭᱞᱩ ᱱᱟᱣᱟ ᱥᱮᱨᱢᱟ ᱨᱮ ᱜᱮ ᱡᱟᱢᱟ ᱯᱮᱱ ᱮᱢ ᱦᱟᱛᱟᱣ ᱠᱮᱫᱟ ᱟᱫᱚ᱾ ᱚᱱᱟ ᱫᱚ ᱱᱟᱣᱟ ᱵᱚᱞᱚᱭᱮᱱᱟ ᱟᱫᱚ ᱡᱷᱚᱛᱚ ᱡᱤᱱᱤᱥ ᱜᱮ ᱠᱚ ᱱᱟᱣᱟᱭᱟ ᱪᱮᱫᱟᱜ ᱥᱮ ᱩᱱ ᱦᱤᱞᱳᱜ ᱟᱞᱮᱥᱮᱫ ᱫᱚ ᱱᱟᱣᱟ ᱴᱩᱠᱩᱡ ᱨᱮᱜᱮ ᱫᱟᱠᱟ ᱫᱚ ᱠᱚ ᱪᱚᱸᱫᱟᱭᱟ ᱫᱟᱠᱟ ᱠᱟ᱾ ᱫᱟᱠᱟ ᱩᱛᱩ ᱠᱚ ᱫᱚ ᱠᱚ ᱪᱚᱸᱫᱟᱭᱟ ᱩᱱ ᱦᱤᱞᱳᱜ ᱫᱚ ᱦᱩᱸ᱾ ᱱᱟᱣᱟ ᱥᱮᱨᱢᱟ ᱵᱚᱞᱚᱭᱮᱱᱟ ᱥᱮ ᱟᱫᱚ ᱱᱟᱣᱟ ᱱᱟᱣᱟ ᱱᱟᱣᱟ ᱡᱷᱚᱛᱚ ᱜᱮ ᱠᱚ ᱱᱟᱣᱟᱭᱟ᱾ ᱦᱳᱭ ᱦᱳᱭ᱾ ᱦᱮᱸ
ᱟᱞᱮ ᱥᱮᱫ ᱫᱚ ᱚᱱᱟ ᱜᱟᱹᱭ ᱠᱚ ᱠᱷᱩᱱᱴᱟᱹᱣ ᱠᱟᱛᱮ ᱡᱟᱦᱟᱸ ᱚᱱᱟ ᱤᱭᱟᱹ ᱦᱟᱨᱛᱟ ᱠᱚᱛᱮ ᱡᱟᱦᱟᱸ ᱤᱭᱟᱹ ᱤᱭᱟᱹ ᱡᱳᱨ ᱠᱷᱩᱱᱴᱟᱹᱣ ᱟᱹᱪᱩᱨᱚᱜ ᱚᱱᱠᱟ ᱫᱚ ᱵᱟᱝ ᱦᱩᱭᱩᱜ ᱜᱮᱭᱟ ᱟᱞᱮ ᱥᱮᱫ ᱫᱚ,
ᱚ ᱛᱟᱦᱞᱮ ᱟᱯᱮᱥᱮᱫ ᱫᱚ ᱪᱮᱫ ᱞᱮᱠᱟ,
ᱟᱞᱮ ᱥᱮᱫ ᱫᱚ ᱚᱱᱟ ᱚᱱᱟ ᱜᱟᱹᱭ ᱡᱟᱜᱟᱣ ᱚᱲᱟᱜ ᱚᱲᱟᱜ,
ᱚᱼ ᱚᱻ ᱦᱚᱸ
ᱛᱩᱢᱫᱟᱜ ᱴᱟᱢᱟᱠ ᱟᱛᱮᱫ,
ᱚ, ᱟᱯᱮ ᱥᱮᱫ ᱫᱚ ᱦᱟᱸᱜ ᱤᱧᱟᱜ ᱢᱚᱱᱮ ᱛᱮᱫᱚ ᱡᱟᱹᱱᱤᱡ ᱢᱚᱱᱮ ᱦᱩᱭᱩᱜᱼᱟ ᱡᱟᱹᱱᱤᱜ ᱠᱷᱟᱱ ᱟᱯᱮᱥᱮᱫ ᱫᱚ ᱚᱱᱠᱟ ᱡᱟᱭᱜᱟ ᱠᱚ ᱵᱟᱹᱱᱩᱜ ᱠᱷᱛᱤᱨ ᱛᱮ ᱵᱟᱝᱠᱚ ᱛᱚᱞ ᱫᱟᱲᱮᱭᱟᱠᱚᱣᱟ ᱥᱮ ᱪᱮᱫ ᱟᱨ ᱚᱱᱛᱮ ᱫᱚ ᱠᱷᱩᱱᱴᱤ ᱠᱚᱦᱚᱸ ᱚᱠᱟᱨᱮᱢ ᱧᱟᱢᱟ ᱦᱮᱸ ᱵᱟᱝ,
ᱦᱚᱭ ᱦᱚᱭ
ᱦᱩᱸ
ᱛᱟᱦᱮᱸ ᱠᱟᱱ ᱜᱮᱭᱟ ᱟᱫᱚ ᱱᱤᱛᱚᱜ ᱤᱱᱟᱹᱜ ᱤᱭᱟᱹ ᱠᱚᱦᱚᱸ ᱵᱟᱹᱱᱩᱜᱼᱟ ᱛᱚ ᱩᱱᱠᱩ ᱤᱱᱟᱹᱜ, ᱨᱚᱯᱚᱜ ᱧᱚᱜ ᱠᱚᱦᱚᱸ ᱡᱟᱦᱟᱸᱭ ᱠᱚ ᱨᱚᱯᱚᱜᱚᱜ ᱩᱱᱠᱩ ᱤᱱᱟᱹᱜ ᱰᱟᱝᱨᱟ ᱦᱚᱸ ᱤᱱᱟᱹᱜ᱾ ᱨᱚᱯᱚᱲ ᱧᱚᱜ ᱠᱚᱦᱚᱸ ᱵᱟᱹᱱᱩᱜ ᱠᱚᱣᱟ ᱛᱚ,
ᱦᱮᱸ ᱱᱮᱛᱟᱨ ᱫᱚ ᱚᱱᱠᱟᱱ ᱰᱟᱝᱨᱟ ᱠᱚᱫᱚ ᱵᱟᱝᱠᱚ ᱫᱚᱦᱚ ᱵᱟᱲᱟᱭᱮᱫ ᱠᱚᱣᱟ ᱩᱱᱟᱹᱜ ᱴᱟᱜ ᱫᱚ ᱢᱟᱱᱮ, ᱡᱚᱜᱟᱣ-ᱮ ᱦᱩᱭᱩᱜ ᱛᱟᱢᱟ ᱩᱱᱤ ᱰᱟᱝᱨᱤ ᱨᱚᱯᱚᱜ ᱞᱮᱠᱷᱟᱱ ᱦᱚᱲ ᱠᱚ ᱢᱟᱹᱱᱢᱤ ᱠᱚ ᱨᱚᱜ ᱞᱮᱠᱷᱷᱟ ᱠᱷᱟᱱ ᱫᱚ, ᱟᱨ ᱡᱩᱨᱤᱢᱟᱱᱟ ᱦᱚᱸ ᱮᱢ ᱦᱩᱭᱩᱜᱼᱟ ᱦᱮᱸ ᱵᱟᱝ,
ᱦᱮᱸ
ᱚ ᱦᱳᱭ ᱦᱳᱭ ᱦᱳᱭ ᱛᱟᱦᱞᱮ ᱚᱱᱠᱟ ᱚᱱᱠᱟ, ᱟᱞᱮᱥᱮᱫ ᱫᱚ ᱚᱱᱟ ᱠᱚᱫᱚ ᱟᱞᱮᱥᱮᱫ ᱫᱚ ᱟᱹᱰᱤ, ᱢᱟᱱᱮ ᱥᱟᱠᱨᱟᱛ ᱫᱚ ᱧᱮᱞ ᱡᱚᱝ ᱞᱮᱠᱟ, ᱠᱟᱱ ᱟᱞᱮᱥᱮᱫ ᱫᱚ ᱯᱩᱨᱟ ᱢᱟᱱᱮ ᱡᱷᱚᱛᱚ ᱦᱚᱲ ᱮᱸ ᱯᱤᱴᱷᱟᱹᱭᱟᱠᱚ ᱦᱟᱱᱟ ᱱᱚᱣᱟ ᱡᱮᱞ ᱥᱟᱶᱛᱮ ᱞᱮᱴᱚ ᱦᱮᱸ ᱟᱨ ᱮᱱᱮᱡ ᱥᱮᱨᱮᱧ ᱛᱟᱨᱯᱚᱨᱮ ᱦᱩᱭᱩᱜᱼᱟ ᱟᱹᱰᱤ ᱨᱟᱹᱥ ᱨᱟ. ᱥᱠᱟᱹ ᱟᱹᱰᱤ ᱨᱟᱹᱥᱠᱟᱹ ᱥᱟᱞᱟᱜ ᱜᱮ ᱚᱱᱟ ᱫᱚ ᱟᱞᱮ ᱥᱮᱫ ᱫᱚ ᱜᱚᱡ ᱵᱟᱧᱪᱟᱣ ᱯᱚᱨᱚᱵᱽ ᱠᱚ ᱢᱮᱛᱟᱜᱼᱟ ᱛᱚ ᱡᱮ ᱵᱚᱪᱷᱚᱨ ᱨᱮ ᱢᱤᱫ ᱫᱤᱱ ᱵᱟᱧᱪᱟᱜ ᱟᱢ ᱥᱮᱢ ᱜᱩᱡᱩᱜᱼᱟ ᱚᱠᱚᱭ ᱵᱟᱲᱟᱭ ᱞᱤᱠᱷᱚᱱ ᱨᱮᱫᱚ